ᱦᱮᱞᱳ
ᱦᱮᱸ ᱦᱮᱞᱳ
ᱦᱮᱸ ᱜᱚᱢᱠᱮ ᱟᱸᱡᱚᱢ ᱫᱟᱵᱤᱱ ᱥᱮ ᱵᱟᱝᱼᱟ?
ᱦᱮᱸ ᱟᱸᱡᱚᱢᱚᱜ ᱠᱟᱱ ᱛᱞᱤᱧ ᱡᱳᱨ ᱜᱮ
ᱦᱩᱸ ᱜᱚᱢᱠᱮ ᱡᱳᱨ ᱜᱮ ᱟᱸᱚᱢᱚᱜ ᱠᱟᱱ ᱛᱟᱵᱤᱱᱟ
ᱚ ᱛᱟᱦᱚᱞᱮ ᱚᱠᱟᱞᱮᱠᱟ ᱢᱮᱱᱟᱜ ᱟᱠᱟᱟᱜ ᱵᱤᱱᱟ
ᱟᱯᱮ ᱜᱚᱝᱠᱮ ᱱᱤᱛᱚᱜ ᱫᱚ ᱵᱮᱥ ᱵᱟᱲᱟ ᱢᱮᱱᱟᱜ ᱞᱤᱧᱟᱹ ᱟᱹᱵᱤᱱ ᱫᱚ ᱚᱠᱟᱞᱮᱠᱟ
ᱦᱮᱸ ᱟᱞᱤᱧ ᱦᱚᱸ ᱵᱮᱥᱜ ᱜᱮ ᱢᱮᱱᱟᱜ ᱟᱠᱟᱫ ᱞᱤᱧᱟ ᱱᱚᱜ ᱚᱭ ᱪᱟᱥᱵᱟᱥ ᱨᱮ ᱪᱟᱥᱵᱟᱥ ᱦᱚᱸ ᱠᱟᱴᱟᱜ ᱦᱩᱭᱩᱜ ᱠᱟᱱᱟ ᱟᱨ ᱟᱪᱪᱷᱟ ᱵᱤᱱ ᱫᱚ ᱟᱹᱵᱤᱱᱟᱜᱼᱟ ᱟᱹᱛᱩᱳ ᱫᱤᱥᱚᱢ ᱫᱚ ᱚᱠᱟᱥᱮᱫ ᱟᱹᱵᱤᱱ ᱫᱚ ᱚᱱᱠᱟ?
ᱟᱨ ᱱᱚᱛᱮ ᱟᱵᱚ ᱫᱚ ᱠᱷᱟᱱ ᱵᱩᱨᱩ ᱫᱤᱥᱚᱢ ᱵᱚᱱ ᱯᱟᱲᱟᱜ ᱠᱟᱱᱟ
ᱵᱩᱨᱩ ᱫᱤᱥᱚᱢ ᱵᱟᱝ ᱚᱱᱛᱮ ᱢᱟ ᱜᱚᱴᱟ ᱩᱥᱩᱞ ᱩᱥᱩᱞ ᱵᱩᱨᱩ ᱠᱚ ᱢᱮᱱᱟᱜ ᱟᱠᱟᱟᱜᱼᱟ ᱫᱟᱨᱮ ᱠᱚ ᱫᱚᱢᱮ ᱥᱮ ᱵᱟᱝ?
ᱦᱩᱸ ᱦᱮᱡ ᱵᱟᱲᱟ ᱟᱠᱟᱱ ᱜᱮᱭᱟᱵᱤᱱ ᱫᱟᱬᱟᱱ ᱠᱚᱫᱚ ᱥᱮ ᱵᱟᱝᱟ
ᱦᱮᱸ ᱦᱮᱸ ᱪᱟᱞᱟᱣ ᱵᱟᱲᱟ ᱟᱠᱟᱱ ᱜᱮᱭᱟᱞᱤᱧ ᱟᱨ ᱚᱱᱛᱮ ᱫᱚ ᱟᱹᱰᱤ ᱪᱮᱨᱦᱨᱟ ᱧᱮᱞ ᱛᱮ ᱟᱹᱰᱤ ᱪᱮᱨᱦᱨᱟ ᱧᱮᱞᱚᱜᱼᱟ ᱩᱥᱩᱞ ᱩᱥᱩᱞ ᱡᱟᱭᱜᱟᱟᱨᱮ ᱫᱟᱨᱮ ᱢᱮ ᱫᱟᱨᱮ ᱠᱚ ᱟᱹᱰᱤ ᱢᱚᱸᱡᱽ ᱧᱮᱞᱚᱜᱼᱟ ᱟᱨ ᱚᱲᱟᱜ ᱠᱚᱦᱚᱸ ᱟᱨᱠᱤ ᱩᱥᱩᱞᱼᱩᱥᱩᱞ ᱡᱟᱭᱜᱟ ᱨᱮᱜᱮ ᱢᱮᱱᱟᱜ ᱠᱟᱜᱼᱟ ᱥᱮ ᱵᱟᱝ?
ᱦᱮ
ᱛᱚ ᱟᱹᱰᱤ ᱪᱮᱦᱨᱟ ᱟᱹᱞᱤᱧ ᱞᱤᱧ ᱪᱟᱞᱟᱣ ᱵᱟᱲᱟ ᱟᱠᱟᱱ ᱜᱮᱭᱟ ᱦᱮᱸ
ᱱᱚᱜ ᱚᱚᱭ ᱤᱭᱟᱹ ᱵᱤᱱ ᱟᱸᱡᱚᱢ ᱟᱠᱟᱫᱟ ᱛᱚ ᱠᱱᱟᱹᱭ ᱥᱚᱨᱚ ᱵᱩᱨᱩ ᱥᱮ?
ᱦᱮᱸ ᱦᱮᱸ ᱟᱸᱡᱚᱢ ᱠᱟᱫᱟᱞᱤᱧ
ᱦᱮᱡ ᱵᱟᱲᱟ ᱟᱠᱟᱱᱟ ᱵᱤᱱ ᱥᱮ ᱵᱟᱝᱟ?
ᱦᱮᱸ ᱪᱟᱞᱟᱣ ᱵᱟᱲᱟ ᱦᱩᱭ ᱟᱠᱟᱱ ᱜᱮᱭᱟ ᱟᱨ ᱚᱱᱛᱮ ᱫᱚ ᱧᱮᱞᱮᱲᱮ ᱵᱩᱨᱩ ᱥᱩᱨ ᱫᱚ ᱟᱹᱰᱤ ᱪᱮᱦᱨᱟ ᱟᱹᱰᱤ ᱪᱮᱦᱨᱟ ᱠᱚ ᱚᱲᱟᱜ ᱠᱟᱜᱼᱟ ᱟᱨ ᱟᱹᱰᱤ ᱪᱮᱦᱨᱟ ᱠᱚ ᱨᱚᱝ ᱠᱟᱛᱟ ᱠᱚᱣᱟ ᱯᱟᱹᱲ ᱠᱟᱛᱟ ᱠᱚᱣᱟ ᱠᱚ ᱟᱨ ᱟᱹᱰᱤ ᱪᱮᱨᱦᱟ ᱱᱟᱱᱟ ᱨᱚᱠᱚᱢ ᱰᱤᱡᱟᱭᱤᱱ ᱠᱚᱠᱚ ᱟᱸᱠᱟᱣ ᱠᱟᱜᱼᱟ ᱱᱟᱱᱛᱮ ᱵᱚᱲᱚ ᱵᱚᱲᱚ ᱟᱨᱠᱤ ᱚᱠᱚᱭ ᱚᱠᱚᱭ ᱵᱟᱲᱟᱭᱟ ᱡᱮᱡᱟᱨ ᱟᱹᱰᱤ ᱡᱟᱦᱟᱸ ᱵᱤᱛ ᱠᱚᱨᱮ ᱡᱟᱦᱟᱸ ᱦᱟᱥᱟ ᱵᱤᱛ ᱠᱚᱨᱮ ᱥᱮ ᱵᱟᱝ
ᱦᱩᱸ
ᱟᱹᱰᱤ ᱪᱮᱨᱦᱨᱟ ᱠᱚ ᱤᱭᱟᱹ ᱪᱷᱚᱵᱤ ᱠᱚᱠᱚ ᱟᱸᱠᱟᱣ ᱠᱟᱛᱟ ᱠᱚᱣᱟ ᱟᱹᱰᱤ ᱢᱚᱸᱡᱽ ᱧᱮᱞᱚᱜᱼᱟ ᱡᱮᱢᱚᱱ ᱚᱱᱠᱟ ᱫᱚ ᱠᱷᱩᱵ ᱮᱠᱴᱟ ᱫᱚ ᱵᱟᱠᱚ ᱡᱩᱛ ᱚᱱᱠᱟ ᱫᱚ ᱥᱩᱫᱩ ᱥᱩᱫᱩ ᱯᱟᱹᱲ ᱜᱚᱦᱚᱲᱟ ᱤᱱᱟᱹ ᱴᱩᱠᱩ ᱜᱮ ᱟᱨ ᱚᱱᱛᱮ ᱵᱩᱨᱩ ᱫᱤᱥᱚᱢ ᱥᱮᱫ ᱫᱚ ᱧᱮᱞ ᱠᱟᱫᱟᱞᱤᱧ ᱟᱹᱰᱤ ᱢᱚᱸᱡᱽ ᱧᱮᱞ ᱡᱚᱝ ᱛᱮᱸᱦᱚᱸ ᱟᱹᱰᱤ ᱦᱟᱦᱟᱲᱟᱜ ᱜᱮ ᱟᱹᱰᱤ ᱨᱟᱹᱥᱠᱟᱹ ᱟᱹᱠᱟᱹ ᱜᱮ ᱟᱨᱠᱤ ᱧᱮᱞ ᱡᱚᱝ ᱛᱮᱦᱚᱸ ᱟᱹᱰᱤ ᱨᱟᱹᱥᱠᱟᱹ ᱵᱩᱡᱷᱟᱹᱜᱼᱟ ᱟᱨᱠᱤ ᱢᱟᱱᱮ ᱟ. ᱵᱤᱱ ᱚᱱᱛᱮ ᱢᱟᱜ ᱟᱦ ᱟᱞᱟᱫᱟ ᱜᱮ ᱟᱨᱠᱤ ᱪᱮᱫ ᱞᱤᱧ ᱞᱟᱹᱭᱟ ᱧᱮᱞᱟᱹᱭ ᱛᱮᱦᱚᱸ ᱵᱟᱹᱞᱤᱧ ᱞᱟᱹᱭ ᱫᱟᱲᱮᱭᱟᱜᱼᱟ
ᱚᱦᱻ ᱛᱟᱞᱦᱮ ᱜᱚᱝᱠᱮ ᱱᱤᱭᱟᱹ ᱫᱷᱟᱣ ᱫᱚ ᱠᱷᱟᱡ ᱵᱩᱨᱩ ᱯᱟᱛᱟ ᱧᱮᱞ ᱛᱮᱵᱤᱱ ᱦᱮᱡ ᱞᱮᱱᱟ ᱥᱮ ᱵᱟᱝᱟ
ᱦᱮᱸ ᱦᱮᱸ ᱱᱤᱭᱟᱹ ᱫᱷᱟᱣ ᱫᱚᱞᱤᱧ ᱪᱟᱞᱟᱣ ᱞᱮᱱ ᱜᱮᱭᱟ ᱧᱮᱞ ᱫᱚ ᱚᱱᱟ ᱛᱮᱜᱮ ᱜᱚᱴᱟ ᱞᱤᱧ ᱞᱟᱹᱭᱟᱵᱤᱱ ᱠᱟᱱ ᱫᱚ ᱚᱱᱮ ᱡᱮ ᱛᱤᱱᱟᱹᱜ ᱢᱚᱡᱽ ᱚᱱᱛᱮ ᱫᱤᱥᱚᱢ ᱟᱹᱛᱩ ᱫᱤᱥᱚᱢ ᱫᱚ ᱟᱹᱰᱤ ᱨᱟᱹᱥᱠᱟᱹ ᱧᱮᱞ ᱡᱚᱝ ᱛᱮᱦᱚᱸ ᱟᱨᱠᱤ ᱵᱤᱨ ᱵᱩᱨᱩ ᱵᱷᱤᱛᱤᱨ ᱨᱮ ᱚᱲᱟᱜ ᱠᱚ ᱢᱮᱱᱟᱜ ᱟᱠᱟᱜ ᱟᱨ ᱫᱟᱨᱮ ᱯᱟᱞᱟᱛᱮ ᱟᱹᱰᱤ ᱢᱚᱸᱡᱽ ᱜᱮ ᱥᱟᱡᱟᱣ ᱠᱟᱱᱟ ᱚᱱᱛᱮ ᱢᱟ ᱟᱨ ᱱᱚᱱᱛᱮ ᱢᱟ ᱚᱝᱠᱟ ᱠᱷᱩᱵ ᱮᱠᱴᱟ ᱫᱚ ᱵᱟᱹᱱᱩᱜ ᱠᱟᱜ ᱠᱟᱨᱚᱱ ᱚᱱᱛᱮ ᱫᱚ ᱵᱟᱡᱟᱨ ᱥᱩᱨ ᱛᱚ ᱚᱝᱠᱟ ᱠᱷᱩᱵ ᱮᱠᱴᱟ ᱫᱚ ᱵᱟᱹᱱᱩᱜ ᱠᱟᱜᱼᱟ ᱚᱝᱠᱟ ᱫᱟᱨᱮ ᱯᱟᱞᱟ ᱠᱚᱫᱚ ᱟᱨ ᱢᱟᱜ ᱪᱟᱵᱟ ᱠᱟᱜᱼᱟ ᱠᱚ ᱦᱩᱸ
ᱛᱟᱞᱦᱮ ᱜᱚᱝᱠᱮ ᱦᱮᱡ ᱛᱮᱵᱤᱱ ᱦᱮᱡ ᱞᱮᱱᱟ ᱛᱚ ᱚ ᱛᱟᱞᱦᱮ ᱨᱟᱹᱥᱠᱟᱹ ᱠᱚᱫᱚ ᱪᱮᱜᱠᱟ ᱵᱤᱱ ᱨᱟᱹᱥᱠᱟᱹ ᱵᱟᱲᱟ ᱠᱮᱫᱟ ᱥᱮ ᱨᱟᱹᱥᱠᱟᱹ ᱵᱟᱵᱤᱱ ᱵᱩᱡᱷᱟᱹᱣ ᱞᱮᱫᱟ ᱦᱮᱡᱽ ᱠᱟᱛᱮᱜ
ᱦᱮᱜ ᱪᱟᱞᱟᱣ ᱠᱟᱛᱮᱫ ᱢᱟ ᱨᱟᱹᱥᱠᱟᱹ ᱢᱟ ᱫᱚᱢᱮᱞᱤᱧ ᱵᱩᱡᱷᱟᱹᱣ ᱠᱮᱜ ᱜᱮ ᱨᱟᱹᱥᱠᱟᱹ ᱨᱟᱹᱥᱠᱟᱹ ᱪᱮᱫ ᱞᱤᱧ ᱞᱟᱹᱭᱟ ᱛᱚ ᱢᱟᱱᱮ ᱫᱟᱬᱟᱱ ᱨᱮᱱᱟᱜ ᱤᱪᱪᱷᱟᱹ ᱛᱟᱦᱮᱸ ᱠᱟᱱ ᱜᱮᱭᱟ ᱟᱨᱚ ᱡᱷᱟᱹᱞ ᱡᱷᱟᱹᱞ ᱢᱟᱱᱮ ᱦᱟᱱᱛᱮ ᱱᱟᱛᱮ ᱟᱨ ᱪᱟᱞᱟᱣ ᱞᱮᱱᱟ ᱠᱤᱱᱛᱩ ᱠᱷᱩᱵ ᱮᱠᱴᱟ ᱫᱚ ᱵᱟᱹᱤᱧ ᱫᱟᱲᱮᱭᱟᱫᱟ ᱠᱟᱨᱚᱱ ᱫᱚᱢᱮ ᱫᱟᱜ ᱠᱮᱼᱟᱭ ᱥᱮ ᱵᱩᱨᱩ ᱨᱮ ᱟᱨ ᱞᱚᱥᱚᱫ ᱛᱮ ᱯᱮᱨᱮᱡ ᱪᱟᱵᱟ ᱞᱮᱱᱟ ᱟᱨ ᱫᱚᱢᱮ ᱦᱚᱲ ᱠᱚ ᱫᱚᱢᱮ ᱦᱚᱲ ᱞᱮᱱ ᱜᱮᱭᱟ ᱟᱨ ᱫᱚᱢᱮ ᱪᱮᱫ ᱞᱤᱧ ᱞᱟᱹᱭᱟ ᱮᱛᱚ ᱞᱚᱥᱚᱫ ᱞᱮᱱᱟ ᱟᱨ ᱧᱮᱞ ᱵᱤᱱ ᱟᱸᱱᱮ ᱵᱩᱨᱩ ᱡᱚᱠᱷᱚᱱ ᱵᱤᱱ ᱫᱮᱡᱚᱜ ᱫᱚ ᱥᱮ
ᱦᱩᱸ
ᱯᱳᱭᱞᱳ ᱢᱟ ᱥᱤᱲᱤ ᱠᱚ ᱡᱩᱜ ᱠᱟᱜᱼᱟ ᱴᱷᱤᱠ ᱜᱮᱭᱟ ᱚᱱᱟ ᱦᱚᱸᱞᱤᱧ ᱧᱮᱞ ᱞᱮᱜ ᱜᱮᱭᱟ ᱟᱨ ᱤᱱᱟᱹ ᱯᱚᱨᱮ ᱡᱚᱠᱷᱚᱱ ᱪᱮᱛᱟᱱ ᱥᱮᱫ ᱫᱚ ᱵᱟᱠᱚ ᱠᱩᱲᱟᱹᱭ ᱪᱟᱵᱟ ᱠᱟᱫᱟ ᱛᱚ ᱟᱹᱰᱤ ᱫᱮᱡ ᱠᱚᱦᱚᱸ ᱚᱥᱩᱵᱤᱫᱟᱜ ᱠᱟᱱ ᱛᱟᱦᱮᱸᱜᱼᱟ ᱚᱱᱮ ᱫᱮᱡ ᱫᱚ ᱪᱮᱛᱟᱱ ᱩᱛᱟᱹᱨ ᱨᱮᱫᱚ ᱟᱨᱻ
ᱟᱞᱮ ᱜᱚᱝᱠᱮ ᱪᱮᱛᱟᱱ ᱫᱚᱵᱤᱱ ᱫᱮᱡ ᱞᱮᱱᱟ ᱥᱮ ᱵᱟᱝᱟ ᱪᱮᱛᱟᱱ ᱨᱮ ᱟᱭᱢᱟ ᱠᱤᱪ ᱪᱷᱩ ᱠᱷᱟᱡ ᱧᱟᱢᱚᱜ ᱜᱮᱭᱟ ᱡᱮᱢᱚᱱ ᱦᱩᱸ ᱟᱭᱢᱟ ᱞᱮᱠᱟᱱ ᱡᱚᱢᱟᱜ ᱡᱮᱢᱚᱱ ᱵᱟᱨᱚ ᱵᱷᱟᱡᱟᱞ ᱛᱟᱯᱚᱨᱮ ᱦᱩᱸ ᱚᱝᱠᱟ ᱠᱷᱟᱡ ᱤᱭᱟᱹ ᱥᱚᱨᱵᱚᱫᱽ ᱫᱟᱜ ᱠᱚᱠᱚ ᱵᱮᱱᱟᱣ ᱠᱟᱜᱼᱟ ᱛᱟᱞᱦᱮ ᱫᱮᱡ ᱠᱟᱛᱮᱜ ᱵᱤᱱ ᱧᱩ ᱞᱮᱫᱟ ᱥᱮ ᱵᱟᱝᱟ
ᱦᱮᱸ ᱪᱟᱞᱟᱣ ᱢᱟ ᱟᱹᱰᱤ ᱞᱟᱦᱟᱛᱮ ᱢᱤᱫ ᱫᱷᱟᱣ ᱛᱮᱞᱤᱧ ᱪᱟᱞᱟᱣᱱᱟ ᱟᱹᱰᱤ ᱠᱟᱹᱴᱤᱜ ᱨᱮ ᱩᱱᱫᱚ ᱫᱤᱥᱟᱹᱭᱞᱤᱧ ᱛᱚ ᱩᱱᱫᱚ ᱟᱨᱚ ᱟᱹᱰᱤ ᱠᱤᱪᱷᱩ ᱥᱚᱨᱵᱚᱛ ᱠᱚ ᱡᱩᱜ ᱞᱮᱫᱟ ᱛᱚ ᱚᱱᱟ ᱠᱷᱟᱹᱛᱤᱨ ᱜᱮ ᱨᱟᱹᱥᱠᱟᱹ ᱛᱮ ᱟᱹᱞᱤᱧ ᱦᱚᱸᱞᱤᱧ ᱢᱚᱱᱮ ᱞᱮᱫᱟ ᱡᱮ ᱱᱤᱭᱟᱹ ᱫᱷᱟᱣᱞᱤᱧ ᱧᱩᱭᱟ ᱛᱚ ᱪᱟᱞᱟᱣ ᱠᱟᱛᱮᱜ ᱟᱹᱞᱤᱧ ᱱᱤᱭᱟᱹ ᱫᱷᱟᱞᱤᱧ ᱧᱩ ᱠᱮᱜ ᱜᱮᱭᱟ ᱧᱩ ᱫᱚ ᱟᱨ ᱫᱟᱢ ᱠᱚ ᱠᱷᱩᱵ ᱮᱠ ᱴᱟᱫᱚ ᱠᱚᱢ ᱜᱮ ᱡᱷᱚᱛᱚ ᱜᱮ ᱵᱷᱟᱹᱜᱤ ᱜᱮ ᱫᱟᱢ ᱠᱚᱦᱚᱸ ᱠᱚᱢ ᱠᱚᱢ ᱜᱮ ᱛᱟᱦᱮᱸ ᱠᱟᱱᱟ ᱢᱟᱞ ᱩᱱᱟᱹᱜ ᱪᱮᱛᱟᱱ ᱡᱮᱛᱩᱠᱚ ᱨᱟᱠᱟᱜ ᱟᱠᱟᱫᱟ ᱵᱩᱨᱩ ᱪᱮᱛᱟᱱ ᱛᱚ ᱦᱳᱭᱛᱳ ᱫᱟᱢ ᱫᱟᱲᱮᱭᱟᱜᱼᱟ ᱠᱤᱱᱛᱩ ᱵᱟᱝ ᱡᱮᱢᱚᱱ ᱫᱟᱢ ᱵᱟᱡᱟᱨ ᱠᱚᱨᱮᱱᱟᱜ ᱠᱷᱩᱵ ᱚᱝᱠᱟᱜᱮ ᱤᱱᱟᱹ ᱫᱟᱢ ᱛᱮᱜᱮ ᱠᱚ ᱟᱠ ᱟᱠᱷᱨᱤᱧᱮᱜ ᱛᱟᱦᱮᱸᱜ ᱛᱚ ᱟᱹᱰᱤ ᱨᱟᱹᱥᱠᱟᱹᱞᱤᱧ ᱵᱩᱡᱷᱟᱹᱣ ᱠᱮᱫᱟ ᱡᱮ ᱱᱟᱯᱟᱭ ᱵᱷᱟᱵ ᱛᱮᱜᱮᱠᱚ ᱟᱠᱷᱨᱤᱧᱮᱜ ᱛᱟᱦᱮᱸᱼᱟ ᱟᱨ ᱥᱚᱨᱵᱚᱛ ᱠᱚ ᱧᱩ ᱵᱟᱲᱟ ᱦᱩᱭ ᱟᱠᱟᱱ ᱜᱮᱭᱟ ᱵᱟᱨᱚ ᱵᱷᱟᱡᱟᱞ ᱚᱱᱟᱛᱮ ᱡᱩᱜ ᱞᱮᱜᱼᱟ ᱠᱚ ᱤᱱᱟᱹ ᱦᱚᱸᱤᱧ ᱡᱚᱢ ᱵᱟᱲᱟ ᱠᱮᱜᱼᱟ ᱟᱨ ᱪᱮᱛᱟᱱ ᱨᱮᱦᱚᱸ ᱟᱹᱰᱤ ᱠᱤᱪᱷᱩ ᱢᱮᱞᱟ ᱠᱚᱫᱚ ᱚᱝᱠᱟ ᱫᱚ ᱵᱟᱠᱚ ᱵᱟᱹᱭᱥᱟᱹᱣ ᱠᱟᱜᱼᱟ ᱛᱚ ᱫᱚᱢᱮ ᱠᱚ ᱦᱚᱲ ᱞᱮᱱᱟ ᱧᱮᱞ ᱡᱚᱝ ᱡᱟᱭᱜᱟ ᱦᱚᱸ ᱟᱹᱰᱤ ᱨᱟᱹᱥᱠᱟᱹ ᱜᱮ ᱵᱩᱡᱷᱟᱹᱜ ᱠᱟᱱᱛᱮ ᱪᱮᱛᱟᱱ ᱠᱷᱚᱱᱟᱜ ᱡᱟᱦᱟᱸ ᱟᱨᱠᱤ ᱧᱮᱞ ᱡᱚᱝ ᱛᱮ ᱟᱹᱰᱤ ᱦᱟᱦᱟᱲᱟᱜ ᱜᱮ ᱵᱩᱡᱷᱟᱹᱜ ᱠᱟᱱ ᱛᱟᱦᱮᱸᱜᱼᱟ
ᱚ ᱜᱚᱝᱠᱮ ᱛᱟᱞᱦᱮ ᱪᱟᱞᱟᱣ ᱠᱟᱛᱮᱜ ᱩᱢ ᱦᱟᱸᱜ ᱠᱷᱟᱱᱡ ᱤᱭᱟᱹ ᱯᱟᱲᱟᱜᱷᱟᱴ ᱫᱚᱵᱤᱱ ᱪᱟᱞᱟᱣ ᱞᱮᱱᱟ ᱥᱮ ᱵᱟᱝ ᱚᱸᱰᱮ ᱜᱮᱛᱚ ᱟᱵᱚᱣᱟᱜ ᱫᱚ ᱠᱷᱟᱡ ᱩᱢ ᱛᱩᱢᱫᱟᱜ ᱴᱟᱢᱟᱠ ᱠᱟᱛᱮᱫ ᱠᱷᱟᱡ ᱮᱱᱮᱡ ᱥᱮᱨᱮᱧ ᱠᱚ ᱦᱩᱭᱩᱜ ᱜᱮᱭᱟ᱾ ᱛᱟᱦᱚᱞᱮ ᱚᱰᱮ ᱫᱚ ᱠᱷᱟᱡ ᱵᱤᱱ ᱪᱟᱞᱟᱣ ᱞᱮᱱᱟ ᱥᱮ ᱵᱟᱝ-ᱟ᱾
ᱦᱮᱸ ᱪᱟᱞᱟᱣ ᱮᱱ ᱜᱮᱭᱟᱞᱤᱧ ᱛᱚ ᱪᱟᱞᱟ ᱫᱚᱞᱤᱧ ᱪᱟᱞᱟᱣᱱ ᱜᱮᱭᱟ ᱟᱫᱚ ᱠᱷᱩᱵ ᱮᱠᱴᱟ ᱫᱚ ᱵᱟᱞᱤᱧ ᱤᱭᱟᱹ ᱨᱟᱹᱥᱠᱟᱹ ᱫᱟᱲᱮ ᱟᱫᱟ᱾ ᱠᱟᱨᱚᱱ ᱢᱟᱱᱮ ᱞᱚᱥᱚᱫ ᱞᱮᱱᱟ ᱟᱨ ᱮᱱᱮᱡ ᱦᱚ ᱪᱤᱠᱟ ᱵᱤᱱ ᱮᱱᱮ ᱡᱟ ᱞᱚᱥᱚᱫ ᱵᱟᱠᱷᱟᱱ ᱫᱷᱚᱨᱚ ᱨᱟᱹᱥᱠᱟᱹ ᱨᱮᱱᱟᱜ ᱫᱚ ᱛᱟᱦᱮᱸ ᱠᱟᱱ ᱛᱟᱞᱤᱧ ᱜᱮᱭᱟ ᱨᱟᱹᱥᱠᱟᱹ ᱨᱮᱱᱟᱜ ᱫᱚ᱾ ᱟᱨᱚᱧ ᱢᱚᱱᱮᱭᱮᱫ ᱛᱟᱦᱮᱸ ᱡᱮ ᱡᱩᱫᱤ ᱟᱨᱚ ᱦᱩᱭ ᱠᱚᱜ ᱜᱮᱭᱟ ᱟᱨᱚ ᱜᱟᱯᱟ ᱜᱟᱯᱟ ᱫᱷᱟᱨᱤᱡ ᱛᱚ ᱟᱨᱚ ᱵᱷᱟᱜᱤ ᱴᱷᱤᱠ ᱤᱧ ᱤᱭᱟᱹ ᱠᱮᱭᱟ᱾ ᱠᱟᱨᱚᱱ ᱩᱱ ᱢᱟ ᱪᱟᱞᱟᱣ ᱦᱩᱭ ᱞᱮᱱᱟ ᱤᱭᱟᱹ ᱵᱷᱟᱵ ᱛᱮ ᱜᱮ ᱟᱨ ᱚᱱᱮ ᱚᱱᱠᱟ ᱫᱟᱜ ᱠᱮᱜᱟᱭ ᱞᱚᱥᱚᱫ ᱠᱮᱜ-ᱟᱭ᱾ ᱛᱚ ᱫᱚᱢᱮ ᱦᱚᱲᱢᱚ ᱦᱚᱲᱢᱚ ᱠᱚ ᱫᱚᱢᱮ ᱞᱚᱦᱚᱫ ᱮᱱ ᱛᱚ ᱫᱚᱢᱮ ᱴᱷᱟᱱᱰᱟ ᱠᱚ ᱞᱟᱜᱟᱣᱟᱜ ᱞᱤᱧ ᱛᱚ ᱮᱱᱮᱡ ᱦᱚᱸ ᱵᱟᱞᱤᱧ ᱮᱱᱮᱡ ᱞᱮᱫᱟ ᱥᱩᱫᱷᱩ ᱧᱮᱞ ᱜᱮᱞᱤᱧ ᱧᱮᱞ ᱠᱮᱫ ᱠᱚᱣᱟ ᱫᱚ ᱢᱮ ᱛᱟᱹᱣ ᱠᱚ ᱡᱟᱠ ᱡᱚᱢᱮᱫ ᱛᱟᱦᱮᱫ ᱜᱮᱭᱟ ᱵᱟᱝ ᱫᱚ ᱵᱟᱝ
ᱚ ᱜᱚᱢᱝᱠᱮ ᱛᱟᱦᱚᱞᱮ ᱟᱨ ᱪᱮᱫ ᱠᱚ ᱚᱸᱰᱮ ᱪᱟᱞᱟᱣ ᱠᱟᱛᱮ ᱵᱤᱱ ᱧᱮᱞ ᱠᱮᱫᱟ ᱥᱮ ᱪᱮᱫ ᱠᱚ ᱟᱵᱚᱣᱟᱜ ᱥᱟᱱᱛᱟᱲ ᱥᱮᱨᱣᱟ ᱨᱮᱱᱟᱜ ᱢᱟᱱᱮ ᱡᱤᱱᱤᱥ ᱵᱤᱱ ᱦᱟᱛᱟᱣ ᱟᱹᱜᱩ ᱠᱮᱫᱟ ᱥᱮ ᱪᱮᱫ ᱞᱮᱠᱟ ᱟᱵᱮᱸ ᱟᱨᱚᱛ ᱛᱚ ᱟᱭᱢᱟ ᱞᱮᱠᱟᱱᱟᱜ ᱠᱷᱟᱡ ᱟᱵᱚᱣᱟᱜ ᱥᱟᱱᱛᱟᱲ ᱥᱮᱨᱣᱟ ᱨᱮᱱᱟᱜ ᱡᱤᱱᱤᱥ ᱠᱚ ᱠᱷᱟᱡ ᱠᱚ ᱟᱬᱜᱚᱭ ᱜᱮᱭᱟ ᱢᱟᱱᱮ ᱡᱮᱢᱚᱱ ᱟᱭᱢᱟ ᱞᱮᱠᱟᱱ ᱟᱜ ᱛᱤᱨᱭᱳ ᱵᱟᱱᱟᱢ ᱠᱷᱚᱱᱟᱜ ᱠᱟᱯᱤ ᱠᱷᱚᱱᱟᱜ ᱛᱟᱯᱚ ᱨᱮ ᱯᱩᱛᱷᱤ ᱠᱷᱚᱱᱟᱜ ᱚᱱᱟ ᱠᱚ ᱛᱟᱦᱞᱮ ᱯᱩᱛᱷᱤ ᱯᱚᱛᱚᱵ ᱠᱩ ᱵᱤᱱ ᱦᱟᱛᱟᱣ ᱞᱮᱫᱟ ᱥᱮ ᱵᱟᱝ ᱟ ᱚᱱᱟ ᱠᱚ ᱡᱤᱱᱤᱥ ᱠᱚ᱾
ᱦᱮᱸ ᱟᱞᱤᱧ ᱫᱚ ᱧᱮᱞ ᱛᱮᱱᱟᱜ ᱢᱟ ᱵᱩᱦᱩ ᱠᱤᱪᱷᱩ ᱜᱮᱞᱤᱧ ᱧᱮᱞ ᱠᱮᱫᱟ ᱥᱟᱱᱛᱟᱲ ᱥᱚᱢᱟᱡᱽ ᱨᱮᱱᱟᱜ ᱡᱷᱚᱛᱚ ᱠᱤᱪᱷᱩ ᱜᱮ᱾ ᱧᱟᱢ ᱫᱚ ᱧᱟᱢᱚᱜ ᱠᱟᱱ ᱛᱟᱦᱮᱫ ᱜᱮᱭᱟ ᱡᱚᱛᱚ ᱢᱮᱱᱛᱮ ᱯᱟᱹᱧᱪᱤ ᱥᱟᱹᱲᱤ ᱛᱷᱮᱠᱮ ᱯᱟᱹᱧᱤ ᱫᱷᱩᱛᱤ ᱠᱚ ᱡᱷᱚᱛᱚ ᱡᱚᱛᱚ ᱜᱮ ᱧᱟᱢᱚᱜ ᱠᱟᱱ ᱛᱟᱦᱮᱱᱟ ᱟᱨ ᱟᱞᱤᱧ ᱫᱚ ᱡᱚᱛᱚ ᱠᱤᱪᱷᱩ ᱜᱮ ᱛᱟᱦᱮᱸ ᱫᱚ ᱛᱟᱦᱮᱸ ᱠᱟᱱ ᱛᱟᱞᱤᱧ ᱛᱚ ᱟᱰᱤ ᱫᱤᱱ ᱠᱷᱚᱱ ᱞᱤᱧ ᱢᱚᱱᱮ ᱞᱮᱫᱟ ᱡᱮ ᱛᱤᱨᱭᱳ ᱵᱟᱱᱟᱢ ᱡᱟᱦᱟ ᱟᱨᱠᱤ ᱛᱤᱨᱭᱳ᱾ ᱚᱱᱟ ᱦᱟᱛᱟᱣ ᱞᱤᱧ ᱢᱚᱱᱮ ᱞᱮᱫ ᱛᱟᱦᱮᱜ ᱛᱚ ᱟᱞᱤᱧ ᱧᱟᱢ ᱠᱮᱫ ᱠᱷᱟᱱ ᱟᱞᱤᱧ ᱦᱚᱞᱤᱧ ᱦᱟᱛᱟᱣ ᱠᱮᱫᱟ ᱵᱟᱨᱭᱟ᱾ ᱤᱧ ᱦᱟᱛᱟᱣ ᱟᱜᱩ ᱠᱮᱜ-ᱟ ᱟᱨ ᱡᱟᱦᱟᱸ ᱟᱨ ᱠᱤ ᱤᱭᱟᱹ ᱧᱟᱢᱚᱜ ᱠᱟᱱ ᱫᱚ᱾ ᱡᱟᱦᱟᱸ ᱴᱩᱯᱤ ᱧᱮᱞ ᱠᱟᱫᱟ ᱵᱤᱱ ᱛᱚ ᱥᱟᱠᱟᱢ ᱛᱮᱱᱟᱜ ᱟᱰᱤ ᱢᱟᱨᱟᱝ ᱴᱩᱯᱤ ᱠᱚ ᱡᱩᱜ ᱠᱟᱜ-ᱟ᱾ ᱢᱟᱨᱟᱝ ᱥᱮ
ᱦᱮᱸ ᱜᱚᱝᱠᱮ ᱦᱮᱸ ᱜᱚᱝᱠᱮ ᱧᱮᱞ ᱫᱚ ᱞᱤᱧ ᱧᱮᱞ ᱟᱠᱟᱫ ᱜᱮᱭᱟ ᱩᱱᱟᱹᱜ
ᱦᱳᱭ ᱦᱳᱭ ᱚᱱᱟ ᱦᱚᱞᱤᱧ ᱦᱟᱛᱟᱣ ᱛᱚᱨᱟ ᱠᱮᱫᱟ ᱠᱟᱨᱚᱱ ᱟᱵᱚ ᱫᱚ ᱪᱟᱹᱥᱤ ᱵᱟᱹᱥᱤ ᱦᱚᱲ ᱠᱟᱨᱚᱱ ᱫᱟᱜ ᱡᱟᱯᱩᱫ ᱠᱚ ᱨᱮ ᱥᱤ ᱵᱟᱲᱟ ᱦᱩᱭᱩᱜ ᱛᱟᱵᱚᱱᱟ ᱥᱮ ᱛᱚ ᱤᱱᱟᱹ ᱛᱮᱫ ᱟᱹᱞᱤᱧ ᱚᱱᱟ ᱴᱩᱯᱤ ᱞᱤᱧ ᱠᱩᱥᱤᱭᱟᱜ ᱛᱮ ᱞᱤᱧ ᱦᱟᱛᱟᱣ ᱠᱮᱫᱟ ᱟᱞᱤᱧ ᱦᱚᱸ ᱚᱱᱟᱜᱮ
ᱚ ᱟᱨ ᱜᱚᱝᱠᱮ ᱚᱱᱟ ᱠᱚ ᱨᱮ ᱟᱯᱮ ᱥᱩᱨ ᱠᱚ ᱨᱮ ᱟᱨᱠᱤ ᱪᱮᱫ ᱟᱨᱚ ᱚᱱᱠᱟᱱᱟᱜ ᱡᱮ ᱵᱩᱨᱩ ᱯᱟᱛᱟ ᱠᱚ ᱦᱩᱭᱩᱜ ᱵᱟᱲᱟᱜ ᱠᱮᱭᱟ ᱥᱮ ᱵᱟᱝ-ᱟ᱾
ᱟᱞᱮ ᱥᱮᱫ ᱫᱚ ᱚᱱᱠᱟ ᱠᱷᱩᱵᱽ ᱮᱠᱴᱟ ᱫᱚ ᱵᱟᱝ ᱦᱩᱭᱩᱜ-ᱟ ᱠᱟᱨᱚᱱ ᱟᱞᱮ ᱥᱮᱫ ᱫᱚ ᱚᱱᱠᱟ ᱵᱩᱨᱩ ᱫᱤᱥᱚᱢ ᱫᱚ ᱵᱟᱝ ᱠᱟᱱᱟᱞᱮ ᱛᱚ ᱟᱞᱮ ᱫᱚ ᱟ ᱟᱞᱮ ᱥᱮᱱᱟᱜ ᱧᱮᱞ ᱡᱚᱝ ᱡᱟᱭᱜᱟ ᱛᱮ ᱫᱚ ᱢᱮᱱᱟᱜ ᱟᱠᱟᱫᱟ ᱱᱚᱛᱮ ᱤᱭᱟᱹ ᱢᱮᱱᱟᱜ ᱟᱠᱟᱫᱟ ᱱᱚᱛ ᱢᱩᱠᱩᱴᱢᱩᱱᱤᱯᱩᱨ ᱢᱮᱱᱟᱜ ᱟᱠᱟᱫᱟ᱾ ᱟᱨ ᱚᱱᱛᱮ ᱟᱸᱡᱚᱢ ᱠᱟᱫᱟ ᱵᱤᱱ ᱢᱩᱠᱩᱴᱢᱩᱱᱤᱯᱩᱨ
ᱟᱸᱡᱚᱢ ᱫᱚᱞᱤᱧ ᱟᱸᱡᱚᱢ ᱟᱠᱟᱫᱟ ᱚᱸᱰᱮ ᱫᱚ ᱟᱭᱢᱟ ᱞᱮᱠᱟᱱᱟᱜ ᱥᱮᱨᱮᱧ ᱠᱚᱦᱚᱸ ᱟᱨ ᱠᱷᱟᱡ ᱢᱮᱱᱟᱜ ᱛᱟᱵᱚᱱᱟ ᱡᱮ ᱦᱟᱱᱮ ᱫᱷᱤᱨᱤ ᱛᱮ ᱥᱮ ᱪᱮᱫ ᱛᱮ ᱠᱚ ᱛᱚᱞ ᱠᱮᱫᱟ ᱛᱟᱦᱚᱞᱮ ᱦᱮᱸ ᱚᱱᱟ ᱠᱚ ᱧᱮᱞ ᱜᱮ ᱫᱮᱱᱟ ᱠᱷᱟᱡ ᱞᱤᱧ ᱪᱟᱞᱟᱣ ᱵᱟᱲᱟ ᱟᱠᱟᱱᱟ᱾
ᱚ ᱛᱟᱦᱚᱞᱮ ᱵᱤᱱ ᱪᱟᱞᱟᱣ ᱵᱟᱲᱟ ᱟᱠᱟᱱᱟ ᱥᱮ ᱵᱟᱝ
ᱦᱮᱸ ᱜᱚᱝᱠᱮ ᱪᱟᱞᱟᱣ ᱵᱟᱲᱟ ᱫᱚ ᱦᱩᱭ ᱟᱠᱟᱱ ᱜᱮᱭᱟ ᱚᱱᱟ ᱟᱭᱢᱟ ᱞᱮᱠᱟᱱᱟᱜ ᱠᱷᱟᱱ ᱚᱸᱰᱮ ᱠᱷᱟᱱ ᱦᱮ ᱤᱭᱟᱹ ᱠᱚ ᱢᱮᱱᱟᱜ ᱜᱮᱭᱟ ᱧᱮᱞ ᱡᱚᱝ ᱡᱟᱭᱜᱟ ᱜᱮ
ᱦᱳᱭ ᱛᱟᱦᱞᱮ ᱚᱱᱰᱮ ᱪᱟᱞᱟᱣ ᱠᱟᱛᱮᱫ ᱫᱚ ᱚᱱᱠᱟ ᱪᱮᱫ ᱠᱚᱵᱤᱱ ᱧᱮᱞ ᱠᱮᱜ-ᱟ ᱟᱨ ᱪᱮᱫ ᱠᱚᱵᱤᱱ ᱧᱮᱞ ᱠᱮᱜ-ᱟ ᱥᱮ ᱪᱮᱫ ᱠᱚᱵᱤᱱ ᱦᱟᱛᱟᱣ ᱠᱮᱫᱮᱜ-ᱟ ᱠᱟᱹᱴᱤᱡ ᱵᱤᱱ ᱞᱟᱹᱭ ᱞᱮᱠᱷᱟᱱ
ᱟᱭᱢᱟ ᱠᱤᱪᱷᱩ ᱜᱮ ᱞᱤᱧ ᱧᱮᱞ ᱠᱮᱫᱟ ᱡᱮᱢᱚᱱ ᱚᱸᱰᱮ ᱠᱷᱚᱱᱟᱜ ᱜᱮ ᱠᱷᱟᱡ ᱚᱱᱮ ᱡᱟᱦᱟᱸ ᱫᱚ ᱾ ᱠᱮᱱᱮᱞ ᱫᱟᱜ ᱠᱷᱟᱡ ᱠᱚᱝᱥᱟᱵᱚᱛᱤ ᱤᱭᱟᱹ ᱚᱱᱟ ᱮᱸ ᱚᱸᱰᱮ ᱠᱷᱚᱱ ᱜᱮ ᱠᱷᱟᱡ ᱠᱮᱱᱮᱞ ᱫᱟᱜ ᱫᱚ ᱦᱮᱡ ᱵᱟᱲᱟᱜ ᱜᱮᱭᱟ ᱱᱚᱣᱟ ᱟᱹᱛᱩ ᱫᱤᱥᱚᱢ ᱛᱮ ᱟᱨ ᱦᱚᱸ ᱚᱱᱠᱟ ᱞᱤᱧ ᱧᱮᱞ ᱠᱮᱫᱟ ᱟᱭᱢᱟ ᱞᱮᱠᱟᱱ ᱯᱟᱨᱠ ᱠᱚ ᱢᱮᱱᱟᱜᱼᱟ ᱾ ᱥᱮ ᱫᱟᱬᱟᱱ ᱡᱚᱝ ᱡᱟᱭᱜᱟ ᱠᱚᱜ ᱠᱷᱟᱡ ᱚᱱᱠᱟ ᱱᱟᱜ, ᱤᱭᱟᱹ ᱠᱚ ᱢᱮᱱᱟᱜᱼᱟ ᱾ ᱟᱨ ᱱᱟᱹᱣᱠᱟᱹ ᱠᱚᱜ ᱠᱷᱟᱡ ᱠᱷᱟᱱ ᱢᱮᱱᱟᱜᱼᱟ, ᱡᱮ ᱛᱤᱱᱟᱹᱜ ᱜᱟᱱ ᱪᱚ ᱠᱟᱹᱣᱰᱤ ᱦᱟᱛᱟᱣ ᱠᱟᱛᱮᱜ ᱡᱮ ᱚᱱᱟ ᱨᱮ ᱫᱮᱡ ᱜᱟᱱᱚᱜᱼᱟ ᱾
ᱚᱻ ᱦᱳᱭ ᱦᱳᱭ ᱦᱳᱭ ᱛᱚ ᱱᱮᱛᱟᱨ ᱫᱤᱱ ᱵᱤᱱ ᱪᱟᱞᱟᱣ ᱮᱱᱠᱷᱟᱱ ᱟᱨᱚ ᱱᱮᱛᱟᱨ ᱫᱚ ᱫᱟᱜ ᱛᱮ ᱯᱮᱨᱮᱡ ᱪᱟᱵᱟ ᱠᱚᱜᱼᱟ ᱛᱚ ᱨᱟᱹᱥᱠᱟᱹ ᱜᱮᱵᱤᱱ ᱵᱩᱡᱷᱟᱹᱣ ᱱᱮᱛᱟᱨ ᱫᱤᱱ ᱫᱚ ᱟᱨᱚ ᱫᱟᱜ ᱛᱮ ᱯᱮᱨᱮᱡ ᱧᱮᱞ ᱡᱚᱝ ᱡᱟᱭᱜᱟ ᱡᱟᱦᱟᱸ ᱵᱩᱡᱷᱟᱹᱜᱼᱟ ᱟᱨ ᱠᱟᱨᱚᱱ ᱥᱤᱛᱩᱝ ᱫᱤᱱ ᱫᱚ ᱚᱱᱠᱟ ᱠᱷᱩᱵ ᱮᱠᱴᱟ ᱫᱟᱜ ᱫᱚ ᱵᱟᱝ ᱛᱟᱦᱮᱱᱟ ᱛᱚ ᱚᱱᱠᱟ ᱩᱱ ᱫᱚ ᱧᱮᱞ ᱫᱚ ᱪᱟᱞᱟᱜ ᱫᱚ ᱵᱟᱝ ᱵᱷᱟᱜᱮ ᱠᱟᱨᱚᱱ ᱩᱱ ᱫᱚ ᱠᱟᱹᱴᱤᱡ ᱨᱟᱹᱥᱠᱟᱹ ᱦᱚᱸᱵᱤᱱ ᱵᱩᱡᱷᱟᱹᱣᱟ ᱱᱤᱛᱚᱜ ᱫᱟᱜ ᱫᱟᱜ ᱫᱚ ᱾ ᱫᱟᱜ ᱡᱟᱹᱯᱩᱫ ᱫᱤᱱ ᱫᱚ ᱧᱮᱞ ᱡᱚᱝ ᱡᱟᱭᱜᱟ ᱦᱚᱸ ᱟᱹᱰᱤ ᱪᱮᱨᱦᱟ ᱧᱮᱞ ᱡᱚᱝ ᱟᱹᱰᱤ ᱨᱟᱹᱥᱠᱟᱹ ᱜᱮ ᱵᱩᱡᱷᱟᱹᱜᱼᱟ ᱟᱨ ᱱᱮᱛᱟᱨ ᱢᱟ ᱫᱟᱨᱮ ᱯᱟᱞᱟ ᱠᱚᱦᱚᱸ ᱦᱟᱹᱨᱭᱟᱹᱲ ᱜᱮ ᱧᱮᱞ ᱜᱚᱫᱚᱜᱼᱟ ᱥᱮ ᱵᱟᱝ?
ᱦᱩᱸ ᱟᱨ ᱜᱚᱢᱠᱮ ᱛᱟᱦᱞᱮ ᱱᱚᱜ ᱱᱟ ᱫᱷᱟᱨᱮ ᱢᱤᱫ ᱴᱮᱱ ᱟᱵᱚᱣᱟᱜ ᱦᱩᱰᱤᱧ ᱧᱚᱜ ᱵᱩᱨᱩ ᱯᱟᱛᱟ ᱠᱩ ᱦᱩᱭ ᱵᱟᱲᱟᱜ ᱜᱮᱭᱟ ᱛᱚ ᱡᱟᱦᱟᱸ ᱫᱚᱵᱚᱱ ᱢᱮᱛᱟᱜ ᱠᱟᱱᱟ, ᱦᱟᱹᱛᱤ ᱢᱟᱨᱟ ᱚᱱᱟ ᱫᱚ, ᱛᱟᱦᱚᱞᱮ ᱵᱤᱱ ᱟᱸᱡᱚᱢ ᱵᱟᱲᱟ ᱟᱠᱟᱫᱟ ᱥᱮ ᱦᱮᱡ ᱵᱟᱲᱟ ᱟᱠᱟᱱᱟ ᱵᱤᱱ ᱥᱮ ᱵᱟᱝᱟ?
ᱦᱮᱸ ᱦᱮᱸ ᱚᱸᱰᱮ ᱫᱚᱞᱤᱧ ᱪᱟᱞᱟᱣ ᱞᱮᱱ ᱜᱮᱭᱟ ᱾ ᱱᱤᱭᱟᱹ ᱫᱷᱟᱣ ᱫᱚᱞᱤᱧ ᱪᱟᱞᱟᱣ ᱞᱮᱱᱟ ᱾ ᱟᱸᱡᱚᱢ ᱧᱟᱢ ᱞᱮᱜᱼᱟ ᱞᱤᱧ, ᱛᱚ ᱪᱟᱞᱟᱣ ᱦᱩᱭ ᱞᱮᱱᱟ ᱚᱸᱰᱮ ᱫᱚ ᱾ ᱛᱚ ᱚᱸᱰᱮ ᱪᱟᱞᱟᱣ ᱠᱟᱛᱮ ᱧᱮᱞ ᱠᱮᱜᱼᱟ ᱞᱤᱧ ᱟᱹᱞᱤᱧ ᱫᱚ ᱞᱤᱧ ᱢᱚᱱᱮ ᱠᱮᱫᱟ ᱪᱮᱫ ᱞᱮᱠᱟᱱ ᱦᱟᱹᱛᱤ ᱵᱟ ᱵᱩᱨᱩ ᱫᱚ, ᱪᱟᱞᱟᱣ ᱠᱟᱛᱮᱫ ᱡᱚᱠᱷᱚᱱ ᱞᱮ ᱧᱮᱞ ᱠᱮᱫᱟ ᱵᱟᱝ ᱥᱟᱹᱨᱤ ᱜᱮ ᱵᱩᱨᱩ ᱢᱮᱱᱟᱜᱼᱟ ᱾ ᱟᱞᱮ ᱫᱚ ᱯᱳᱭᱞᱳ ᱫᱚ, ᱵᱟᱹᱞᱤᱧ ᱵᱩᱡ ᱠᱮᱫᱟ ᱡᱮ ᱚᱰᱮ ᱵᱩᱨᱩ ᱢᱮᱱᱟᱜᱼᱟ ᱢᱮᱱᱛᱮ ᱟᱹᱞᱤ ᱫᱚ ᱞᱤᱧ ᱢᱚᱱᱮᱭᱮᱫᱟ ᱦᱳᱭᱛᱚ ᱥᱩᱫᱩ ᱚᱱᱠᱟ ᱯᱚᱨᱚᱵᱽ ᱠᱚ ᱦᱩᱭᱩᱜᱼᱟ, ᱵᱟᱝ ᱡᱮ ᱡᱚᱠᱷᱚᱱ ᱞᱤᱧ ᱧᱮᱞ ᱮᱫᱟ, ᱚᱱᱛᱮ ᱡᱮ ᱢᱮᱱᱟᱜᱼᱟ ᱵᱩᱨᱩ ᱛᱚ ᱫᱮᱡ ᱠᱟᱛᱮᱜ ᱞᱤᱞ ᱧᱮᱞ ᱠᱮᱫ ᱠᱷᱟᱱ, ᱵᱮᱥᱤ ᱫᱚ ᱵᱟᱝ ᱩᱥᱩᱞᱟ ᱛᱚ ᱦᱩᱰᱤᱧ ᱧᱚᱜ ᱜᱮᱭᱟ ᱛᱚ ᱧᱮᱞ ᱠᱟᱛᱮ, ᱛᱮᱫ ᱞᱤᱧ ᱧᱮᱞ ᱠᱮᱫᱟ ᱵᱟᱝ ᱥᱟᱹᱨᱤᱜ ᱵᱩᱨᱩ ᱫᱚ ᱢᱮᱱᱟᱜ ᱟᱠᱟᱜᱼᱟ ᱚᱸᱰᱮ ᱦᱚᱸ ᱾ ᱟᱨ ᱵᱩᱨᱩ ᱪᱮᱛᱟᱱ ᱨᱮᱜᱮ ᱯᱩᱡᱟᱹᱭ ᱭᱟᱠᱚ ᱾ ᱟᱨ ᱞᱟᱛᱟᱨ ᱨᱮᱢᱟ ᱯᱚᱨᱚᱵᱽ ᱮᱱᱮᱡ ᱠᱚ ᱦᱩᱭᱩᱜ ᱛᱟᱦᱮᱸᱫ ᱜᱮ, ᱛᱚ ᱫᱚᱢᱮ ᱠᱤᱪᱷᱩ ᱟᱹᱰᱤ ᱠᱤᱪᱷᱩ ᱜᱮ ᱧᱟᱢᱚᱜ ᱠᱟᱱ ᱛᱟᱦᱮᱸᱜᱼᱟ, ᱡᱷᱚᱛᱚ ᱡᱤᱱᱤᱥ ᱜᱮ ᱟᱨ ᱫᱚᱢᱮ ᱠᱚ ᱨᱟᱹᱥᱠᱟᱹ ᱠᱟᱡᱟᱠ ᱡᱚᱢᱮᱫ ᱛᱟᱦᱮ ᱟᱹᱞᱤᱧ ᱦᱚᱞᱤᱧ ᱮᱱᱮᱡ ᱠᱮᱫᱟ ᱾ ᱨᱟᱹᱥᱠᱟᱹ ᱨᱚᱢᱚᱡ ᱠᱮᱫᱟᱞᱮ ᱟᱞᱮ ᱜᱟᱛᱮ ᱠᱚ ᱥᱟᱞᱟᱜ᱾ ᱟᱨ ᱟᱹᱵᱤᱱ ᱫᱚᱵᱤᱱ ᱪᱟᱞᱟᱣ ᱞᱮᱱᱟ ᱥᱮ?
ᱦᱮᱸ ᱜᱚᱝᱠᱮ ᱟᱞᱤᱧ ᱦᱚᱸ ᱪᱟᱞᱟᱣ ᱫᱚ ᱪᱟᱞᱟᱣ ᱦᱩᱭ ᱞᱮᱱ ᱜᱮᱭᱟ, ᱟᱹᱞᱤᱧ ᱦᱚᱸ ᱚᱱᱟ ᱠᱚᱜᱮ ᱞᱤᱧ ᱧᱮᱞ ᱫᱚ ᱞᱤᱧ ᱧᱮᱞ ᱠᱮᱫᱟ ᱦᱩᱻ ᱫᱚᱢᱮ ᱯᱟᱛᱟ ᱮᱱᱮᱡ ᱠᱚᱠᱚ ᱠᱚᱠᱚ ᱟᱨ ᱠᱷᱟᱡ ᱠᱚ ᱡᱟᱠ ᱞᱮᱫ ᱛᱟᱵᱚᱱᱟ, ᱟᱨ ᱟᱨᱚ ᱟᱭᱢᱟ ᱞᱮᱠᱟᱱ ᱡᱮᱢᱚᱱ ᱜᱷᱩᱲᱤ ᱠᱚ ᱩᱰᱟᱹᱣ ᱡᱟᱹᱱᱤᱡ ᱤᱭᱟᱹ ᱠᱚ ᱛᱟᱦᱮᱸ ᱠᱟᱱ ᱛᱟᱵᱚᱱᱟ, ᱟᱨᱠᱤ ᱟᱨ ᱦᱚᱸ ᱚᱱᱠᱟ ᱜᱮ ᱧᱮᱞ ᱵᱟᱲᱟ ᱦᱩᱭᱱᱟ ᱟᱹᱰᱤ ᱨᱚᱠᱚᱢᱟᱜ ᱫᱚᱠᱟᱱ ᱠᱚᱠᱚ ᱟᱹᱜᱩ ᱟᱠᱟᱫᱟ, ᱡᱮᱢᱚᱱ ᱜᱤᱫᱽᱨᱟᱹ ᱞᱟᱹᱜᱤᱫ ᱠᱷᱮᱞᱱᱟ ᱠᱚ, ᱛᱟᱨ ᱯᱚᱨᱮ ᱡᱚᱢᱟᱜ ᱫᱚᱠᱟᱱ ᱠᱚ, ᱟᱭᱢᱟ ᱞᱮᱠᱟ ᱱᱟᱜ ᱠᱷᱟᱡ ᱫᱚᱠᱟᱱ ᱠᱚᱫᱚ ᱠᱚ ᱟᱹᱜᱩ ᱞᱮᱫ ᱜᱮᱭᱟ ᱾ ᱛᱟᱦᱮ ᱟᱹᱞᱤᱧ ᱦᱚᱸ ᱚᱱᱠᱟ ᱜᱮ ᱮᱸ ᱨᱟᱹᱥᱠᱟᱹ ᱵᱟᱲᱟ ᱠᱟᱛᱮᱜ ᱜᱮ ᱾ ᱚᱲᱟ ᱞᱤᱧ ᱦᱮᱡ ᱟᱠᱟᱱᱟ ᱠᱷᱟᱡ ᱨᱟᱹᱥᱠᱟᱹ ᱵᱟᱲᱟ ᱠᱟᱛᱮ ᱚᱲᱟᱜ ᱜᱮᱞᱤᱧ ᱨᱩᱣᱟᱹᱲᱮᱱᱟ ᱾
ᱦᱳᱭ ᱟᱨ ᱧᱮᱞ ᱵᱤᱱ ᱧᱮᱞ ᱵᱤᱱ ᱞᱟᱦᱟ ᱛᱮ ᱾ ᱞᱟᱦᱟ ᱛᱮ ᱠᱷᱚᱱ ᱱᱮᱛᱟᱨ ᱫᱚ ᱚᱱᱠᱟ ᱠᱷᱩᱵ ᱮᱠᱴᱟ ᱫᱚ ᱵᱟᱠᱚ ᱤᱭᱟᱹᱫᱟ ᱛᱚ ᱚᱸᱰᱮ ᱪᱟᱞᱟᱣ ᱠᱟᱛᱮ ᱧᱮᱞ ᱮᱫᱟ ᱵᱟᱝ ᱡᱮ ᱞᱟᱦᱟ ᱚᱱᱛᱮᱱᱟᱜ ᱡᱚᱦᱚ, ᱡᱮᱢᱚᱱ ᱜᱷᱩᱲᱤ ᱠᱚᱠᱚ ᱩᱰᱟᱹᱣ ᱠᱚ ᱛᱟᱦᱮᱸᱜᱼᱟ ᱯᱟᱹᱦᱤᱞ ᱦᱮᱸᱥᱮ ᱵᱟᱝ?... ᱚᱱᱟ ᱛᱚᱯᱟᱜ ᱤᱭᱟᱹ ᱜᱷᱩᱲᱤ ᱫᱚ ᱛᱚᱯᱟᱜ ᱛᱚ ᱚᱱᱠᱟ ᱜᱮ ᱱᱮᱛᱟᱨ ᱱᱤᱭᱟᱹ ᱫᱷᱟᱣ ᱫᱚ ᱱᱤᱭᱟᱹ ᱫᱷᱟᱣ ᱫᱚ ᱜᱷᱩᱲᱤ ᱠᱚᱠᱚ ᱩᱰᱟᱹᱣ ᱠᱮᱫ ᱠᱚᱣᱟ ᱛᱚ ᱚᱱᱟ ᱦᱚᱸ ᱟᱹᱰᱤ ᱵᱷᱟᱹᱜᱤ ᱞᱤᱧ ᱵᱩᱡ ᱵᱩᱡᱷᱟᱹᱣ ᱜᱮᱭᱟ ᱵᱟᱝ ᱞᱟᱦᱟ ᱛᱮᱱᱟᱜ ᱦᱚᱸᱼᱼ ᱱᱮᱛᱟᱨ ᱦᱚᱸ ᱠᱚ ᱤᱭᱟᱹᱭ ᱫᱟ ᱟᱨᱠᱤ ᱧᱩᱛᱩᱢᱟᱱ ᱟᱨᱠᱤ ᱜᱷᱩᱲᱤ ᱩᱰᱟᱹᱣ ᱡᱟᱦᱟᱸ ᱫᱚ ᱯᱟᱹᱦᱤᱞ ᱫᱚ ᱛᱟᱦᱮᱸ ᱠᱟᱱ ᱜᱮᱭᱟ ᱥᱮ ᱜᱷᱩᱲᱤ ᱩᱰᱟᱹᱣ ᱠᱟᱛᱮᱫ ᱚᱱᱠᱟ ᱥᱩᱛᱟᱹᱢ ᱛᱚᱯ ᱛᱚᱯᱟᱜ ᱠᱟᱛᱮᱫ ᱚᱱᱠᱟ ᱦᱟᱨᱟᱣ ᱡᱤᱛᱟᱹᱣ ᱢᱮᱱᱟᱜ ᱟᱠᱟᱫᱟ᱾
ᱦᱩᱸ᱾
ᱟᱨ ᱯᱟᱹᱦᱤᱞ ᱫᱚ ᱧᱮᱞ ᱵᱤᱱ ᱚᱱᱠᱟ ᱟᱹᱰᱤ ᱵᱚᱲᱚ ᱵᱚᱲᱚ ᱜᱷᱩᱲᱤ ᱠᱚ ᱡᱩᱛ ᱠᱟᱠᱚᱣᱟ ᱟᱨ ᱚᱱᱟ ᱪᱮᱛᱟᱱ ᱨᱮ ᱞᱟᱹᱭᱟᱠᱚ ᱯᱟᱹᱦᱤᱞ ᱨᱮᱱ ᱩᱱᱠᱩ ᱫᱟᱹᱫᱩ ᱛᱟᱠᱚ ᱞᱟᱹᱭ ᱟᱠᱚ ᱡᱮ ᱜᱷᱩᱲᱤ ᱪᱮᱛᱟᱱ ᱮ ᱜᱷᱩᱲᱤ ᱨᱮ ᱤᱭᱟᱹ ᱦᱮᱨᱟ ᱠᱤᱱ ᱠᱚ ᱛᱚᱞᱟ ᱠᱚ ᱛᱟᱦᱮᱸᱫ-ᱟ᱾
ᱦᱮᱸ ᱜᱚᱝᱠᱮ ᱟᱹᱞᱤᱧ ᱦᱚᱞᱤᱧ ᱟᱸᱡᱚᱢ ᱵᱟᱲᱟ ᱠᱟᱫ ᱜᱮᱭᱟ ᱢᱟᱱᱮ ᱚᱱᱠᱟ ᱞᱟᱦᱟ ᱛᱮᱫᱚ ᱚᱱᱠᱟ ᱫᱚ